ᱠᱮ ᱯᱷᱟᱠᱟ ᱜᱮᱭᱟ ᱵᱮᱱ?
ᱞᱟᱹᱭᱵᱤᱱ᱾
ᱦᱮᱸ ᱜᱚᱝᱠᱮ ᱯᱷᱟᱠᱟ ᱜᱮᱭᱟᱵᱤᱱ?
ᱚᱸ ᱛᱟᱦᱚᱞᱮ ᱦᱚ ᱚᱱᱠᱟ ᱫᱩᱠ ᱨᱮᱱᱟᱜ ᱠᱟᱛᱷᱟ ᱢᱟ ᱚᱱᱟ ᱫᱟᱜ ᱡᱟᱹᱲᱤ ᱠᱷᱟᱹᱛᱤᱨ ᱛᱮᱜᱮᱼᱼ ᱛᱚ ᱱᱚᱣᱟ ᱡᱟᱦᱟᱸ ᱛᱤᱱᱟᱹᱜ ᱪᱟᱬ ᱟᱵᱚᱮ ᱥᱚᱡᱮᱛᱚᱱ ᱥᱮ ᱡᱚᱛᱚ ᱢᱟᱹᱱᱢᱤ ᱠᱚ ᱱᱚᱣᱟ ᱵᱩᱡᱷᱟᱹᱣ ᱩᱪᱤᱛ ᱠᱟᱱ ᱛᱟᱵᱚᱱᱟ ᱥᱮ ᱵᱩᱡᱼᱼ ᱪᱷᱩ ᱟᱵᱚ ᱠᱚᱜᱮ ᱞᱟᱹᱭ ᱞᱟᱹᱠᱛᱤ ᱠᱟᱱ ᱛᱟᱵᱚᱱᱟᱭ ᱡᱚᱛᱚ ᱦᱚᱲ ᱫᱚ ᱵᱟᱠᱚᱼᱼ ᱠᱚ ᱵᱩᱡ ᱟᱠᱠᱚ ᱠᱤᱱᱛᱩ ᱫᱚᱥ ᱡᱚᱱ ᱨᱮᱼᱼ ᱯᱩᱱ ᱦᱚᱲ ᱠᱚ ᱵᱩᱡᱽ ᱞᱮ ᱨᱮᱦᱚᱸ ᱟᱭᱢᱟ ᱱᱟᱯᱟᱭ ᱠᱟᱨᱚᱱ ᱩᱱᱠᱩ ᱯᱩᱱ ᱦᱚᱲ ᱜᱮ ᱡᱚᱫᱤ ᱫᱟᱨᱮ ᱠᱚ ᱨᱚᱦᱚ ᱭᱟᱠᱚ ᱛᱚ ᱵᱚᱦᱩᱛ ᱟᱵᱚᱣᱟᱜ ᱫᱤᱥᱚᱢ ᱞᱟᱹᱜᱤᱫ ᱥᱮ ᱟᱵᱚᱣᱟᱜ ᱯᱚᱨᱮᱨ ᱯᱤᱲᱦᱤ ᱠᱚ ᱞᱟᱹᱜᱤᱫ ᱦᱚᱸ ᱟᱭᱢᱟ ᱱᱟᱯᱟᱭᱚᱜᱼᱟ ᱦᱮᱸ ᱵᱟᱝ ᱥᱮ?
ᱱᱟᱯᱟᱭ ᱜᱮᱭᱟ ᱛᱚᱱᱟ ᱛᱚ ᱵᱟᱵᱚᱱ ᱵᱩᱡ ᱮᱫᱟ ᱥᱚᱵ ᱠᱚ ᱵᱩᱡ ᱮᱫᱟ
ᱮᱸᱞᱳ
ᱛᱟᱨᱯᱚᱨᱮ ᱜᱚᱝᱠᱮ ᱛᱟᱦᱞᱮ ᱮᱴᱟᱜ ᱮᱴᱟᱜ ᱥᱚᱢᱚᱭ ᱫᱚ, ᱪᱮᱫ ᱪᱮᱫ ᱤᱛᱟᱹ ᱠᱚᱯᱮ ᱪᱟᱥ ᱵᱟᱲᱟᱭ ᱛᱟᱦᱮᱱ ᱢᱟᱱᱮ ᱱᱤᱛᱚᱜ ᱫᱚ ᱪᱮᱫ ᱤᱛᱟᱹ ᱠᱚᱯᱮ ᱵᱮᱥᱤ ᱯᱮ ᱪᱟᱥ ᱛᱟᱦᱮᱱ ᱢᱟᱱᱮ ᱦᱩᱲᱩ ᱠᱚᱫᱚ?
ᱦᱩᱲᱩ ᱠᱚᱼᱼ
ᱦᱮᱸ ᱢᱟᱱᱮ ᱪᱮᱫ ᱤᱛᱟᱹ ᱟᱨᱠᱤ ᱥᱚᱨᱱᱚ ᱞᱚᱞᱟᱴ ᱵᱩᱞᱮᱴ ᱡᱟᱦᱟᱱ ᱢᱤᱫᱴᱮᱱ ᱱᱟᱣᱟ ᱱᱟᱣᱟ᱾
ᱚᱱᱟ ᱟᱞᱮ ᱫᱚᱜ ᱱᱤᱭᱟᱹ ᱠᱚ ᱫᱚᱞᱮᱼᱼ ᱚᱲᱟᱜ ᱚᱲᱟᱜ ᱨᱮᱱᱟᱜ ᱢᱤᱫᱴᱮᱡ ᱢᱤᱫᱴᱮᱡ ᱫᱚᱞᱮ ᱠ ᱠᱤᱨᱤᱧ ᱠᱟᱫᱟᱞᱮ ᱚᱱᱟ ᱡᱟᱦᱟᱸ ᱵᱟᱝ ᱵᱤᱵᱤ ᱤᱞᱮᱵᱷᱮᱱ
ᱚ ᱚ ᱚᱱᱟ ᱛᱚ ᱱᱤᱛᱚᱜᱜ ᱫᱚ ᱦᱟᱸᱜ ᱪᱟᱞᱟᱜ ᱠᱟᱱᱟ ᱦᱟᱸᱜ ᱵᱟᱡᱟᱨ ᱨᱮᱫᱚ᱾
ᱚᱱᱟᱜᱮ ᱟᱞᱮᱛᱳ ᱫᱚᱞᱮ ᱦᱟᱛᱟᱣ ᱠᱟᱫᱟ᱾
ᱚᱻ
ᱟᱯᱮᱥᱮᱫ ᱦᱚᱲ ᱚᱱᱟ ᱠᱚ ᱪᱮᱫᱼᱼ
ᱟᱞᱮ ᱥᱮᱫ ᱦᱚᱸ ᱜᱚᱝᱠᱮ ᱚᱱᱟ ᱵᱤᱵᱤ ᱤᱞᱮᱵᱷᱮᱱ ᱥᱚᱨᱱᱚ ᱞᱚᱞᱟᱴ ᱢᱟ ᱢᱮᱱᱟᱜ ᱜᱮ᱾ ᱟᱨ ᱱᱟᱣᱟ ᱱᱟ ᱡᱟᱦᱟᱸᱭ ᱠᱟᱹᱴᱤᱡᱼᱼ ᱠᱚ ᱟᱹᱜᱩᱭᱮᱫᱼᱟ ᱠᱚ ᱵᱤᱵᱷᱤᱱᱱᱚ ᱨᱚᱠᱚᱢᱟᱜ ᱠᱚ ᱪᱮᱥᱴᱟ ᱞᱮᱠᱷᱟ ᱫᱚ ᱡᱩᱫᱤ ᱦᱩᱭᱩᱜ ᱠᱷᱟᱱ ᱱᱟᱯᱟᱭ ᱫᱷᱟᱨᱟᱛᱮ,
ᱦᱮᱸ
ᱦᱮᱸ ᱦᱮᱸ ᱛᱟᱨᱯᱚᱨ ᱡᱟᱦᱟᱸᱭ ᱡᱟᱦᱟᱸ ᱪᱮᱫ ᱞᱮᱠᱟ?
ᱦᱮᱵᱤᱵ
ᱛᱟᱨᱯᱚᱨᱮ ᱡᱟᱦᱟᱸᱭ ᱡᱟᱦᱟᱸ ᱞᱮᱠᱟᱱᱟᱜ ᱟᱨᱚ ᱱᱟᱣᱟ ᱱᱟᱣᱟ ᱠᱚ ᱤᱭᱟᱹ ᱞᱮᱜᱟᱭᱮᱫᱟ ᱡᱩᱫᱤ ᱜᱟᱱᱚᱜ ᱠᱷᱟᱱ ᱦᱟᱸᱜ ᱟᱨᱼᱼ ᱵᱮᱥᱤ ᱪᱟᱯ ᱵᱟᱠᱚ ᱦᱟᱛᱟᱣᱟ ᱮᱴᱟᱜᱟᱜ ᱤᱛᱟᱹ ᱟᱹᱜᱩ ᱠᱟ ᱠᱟᱛᱮᱮᱫ ᱵᱮᱥᱤ ᱧᱚᱜ ᱦᱚᱸ ᱠᱟᱨᱚᱱ ᱵᱟᱝ ᱦᱩᱭ ᱞᱮᱱᱠᱷᱟᱱ ᱠᱚᱥᱴᱚ ᱛᱮᱫ ᱵᱟᱹᱲᱼᱼ ᱞᱟᱹᱛᱤᱭᱮᱱ ᱜᱮ ᱠᱷᱚᱨᱚᱪ ᱛᱮᱫ ᱜᱮ ᱰᱷᱮᱨᱱ ᱜᱮᱭᱟ ᱥᱟᱨᱢᱟᱨ ᱠᱚᱨᱮᱱᱟᱜ
ᱦᱩᱸ ᱦᱩᱸ
ᱟᱫᱚ ᱦᱳᱭᱛᱳ ᱵᱟᱝ ᱦᱩᱭ ᱞᱮᱱᱠᱷᱟᱱ ᱫᱚ ᱞᱚᱥᱚᱜᱟᱭ ᱥᱮ ᱟᱫᱚ ᱚᱱᱟ ᱠᱚ ᱠᱷᱟᱹᱛᱤᱨ ᱛᱮᱦᱚᱸᱼᱼ ᱜ ᱚᱱᱟ ᱠᱚ ᱠᱷᱟᱹᱛᱤᱨ ᱦᱚᱸ ᱡᱟᱦᱟᱸ ᱵᱟᱲᱟᱭ ᱦᱩᱲᱩ ᱠᱚᱜᱮ ᱠᱚ ᱵᱮᱥᱤ ᱠᱚ ᱪᱟᱥ ᱛᱟᱦᱮᱱ ᱠᱚ
ᱚ ᱵᱟᱲᱟᱭ ᱵᱟᱲᱟᱭ ᱦᱩᱭ ᱠᱷᱟᱱᱡ ᱫᱚ ᱢᱟᱱᱮ ᱩᱱᱟᱹᱜ ᱤᱭᱟᱹᱼᱼ ᱵᱟᱢ ᱡᱟᱦᱟᱸ ᱦᱩᱲᱩ ᱠᱚ ᱵᱟᱢ ᱵᱩᱡ ᱫᱟᱲᱮᱭᱟᱜᱼᱟ ᱥᱮ ᱚᱱᱟ ᱠᱚᱦᱚᱸᱼᱼ ᱨᱚᱦᱚᱭ ᱠᱟᱛᱮ ᱦᱚᱸ ᱡᱩᱫᱤ ᱵᱟᱝ ᱦᱩᱭᱮᱱ ᱛᱟᱢᱟ ᱛᱚ ᱛᱚᱠᱷᱚᱱ ᱱᱤᱡᱮᱨᱟᱜ ᱞᱚᱥ ᱦᱩᱭᱩᱜ ᱛᱟᱢᱟ ᱥᱮ, ᱡᱟᱦᱟᱸ ᱠᱚᱢ ᱨᱚᱦᱚᱭ ᱵᱟᱲᱟ ᱠᱟᱜᱼᱟ ᱚᱱᱟ ᱠᱚᱦᱚᱸ ᱚᱱᱟ ᱠᱚᱫᱚᱟᱸᱜ ᱵᱩᱫᱽᱫᱟᱹ ᱰᱟᱸᱤ ᱛᱤᱨᱠᱟᱰᱟ ᱪᱮᱫ ᱡᱚᱛᱚᱱ ᱞᱟᱜᱼᱟ ᱥᱮ ᱪᱤᱠᱟ ᱞᱟᱜᱟᱜᱼᱟ᱾
ᱦᱮᱸ ᱦᱮᱸᱼᱼ ᱟᱨ ᱵᱟᱲᱟᱭ ᱠᱟᱜᱼᱟᱢ ᱟᱨ ᱚᱱᱟ ᱫᱚ ᱢᱚᱴᱟᱢᱩᱴᱤ ᱛᱤᱡᱩ ᱠᱚ ᱧᱮᱞ ᱨᱮᱦᱚᱢ ᱵᱩᱡᱽ ᱫᱟᱲᱮᱭᱟᱜᱼᱟ᱾ ᱵᱟᱝᱠᱚ ᱚᱥᱩᱵᱤᱫᱷᱟᱭᱟ ᱥᱮᱛᱩ ᱱᱩᱠᱩ ᱫᱚᱠᱚ ᱚᱥᱩᱵᱤᱫᱟ ᱭᱟ ᱱᱚᱝ ᱠᱟᱱᱟᱜ ᱢᱤᱫᱴᱟᱱ ᱡᱤᱱᱛᱩ ᱵᱚᱱᱼᱼ ᱟᱨ ᱦᱟᱱᱟᱴᱟᱜ ᱨᱮᱫᱚ ᱛᱤᱨᱮ ᱛᱤᱡᱩ ᱣᱚᱠᱚ ᱞᱟᱜᱟᱜᱼᱟ, ᱵᱟᱢ ᱵᱩᱡᱷᱟᱹᱢ ᱫᱟᱲᱮᱭᱟᱜᱼᱟ ᱦᱳᱭᱛᱳ! ᱮᱵᱚᱱ ᱛᱤᱡᱩ ᱦᱚᱸ ᱩᱱᱟᱹᱜ ᱪᱷᱮᱲᱟ ᱵᱟᱠᱚ ᱧᱮᱞᱚᱜ ᱠᱟᱱᱟ᱾ ᱠᱤᱱᱛᱩ ᱦᱩᱲᱩ ᱠᱚᱫᱚ ᱫᱚᱢᱮ ᱠᱚ ᱡᱚᱢᱟ, ᱦᱩᱭ ᱜᱮ ᱣᱟᱠᱚ ᱦᱩᱭ ᱪᱚᱣᱟᱜᱼᱟ᱾
ᱩᱸ,
ᱚᱱᱠᱟ ᱚᱱᱟ ᱠᱟᱛᱮᱦ ᱦᱚᱸ
ᱱᱟᱭ᱾
ᱦᱚᱸ ᱚᱱᱟ ᱦᱚᱛᱮᱜ ᱛᱮᱦᱚᱸ ᱮᱴᱟᱜ ᱮᱴᱟᱜ ᱟᱜ, ᱟ ᱤᱭᱟᱹ ᱠᱚᱫᱚ, ᱤᱛᱟᱹ ᱠᱚᱫᱚ ᱠᱷᱩᱵ ᱮᱠᱴᱟ, ᱩᱸᱦ ᱵᱟᱠᱚ ᱨᱚᱦᱚᱭ ᱵᱟᱲᱟᱭᱮᱫᱟ ᱜᱚᱝᱠᱮ᱾
ᱵᱤᱨᱠᱚ?
ᱵᱤᱨ ᱠᱚᱫᱚ ᱠᱟᱹᱴᱤᱡ-ᱢᱟᱹᱴᱤᱡ ᱟᱜ ᱢᱮᱱᱟᱜ ᱜᱮ, ᱜᱚ ᱠᱮᱹᱦ ᱩᱸ ᱤᱥ ᱢᱟᱱᱮ ᱥᱟᱨᱡᱚᱢ ᱵᱤᱨ ᱠᱚ ᱮᱠᱟᱞ ᱵᱟᱝ ᱜᱩᱛᱩᱣᱟ ᱢᱮᱱᱟᱜ ᱜᱮᱭᱟ᱾ ᱥᱟᱨᱡᱚᱢ ᱠᱚ ᱢᱟᱱᱮ ᱵᱟᱵ ᱩᱸ ᱵᱷᱟᱸᱰᱟᱱ ᱵᱤᱦᱟᱹ, ᱵᱟᱯᱞᱟ ᱵᱤᱦᱟᱹ ᱠᱚ ᱞᱟᱹᱜᱤᱫ ᱫᱚ ᱚ ᱢᱮᱱᱟᱜ ᱜᱮᱭᱼᱟ, ᱚᱝᱠᱟ ᱫᱚ᱾ ᱟᱨ ᱮᱢᱱᱤ ᱵᱟᱦᱟ, ᱥᱚᱨᱦᱟᱭ ᱨᱮ ᱞᱟᱹᱜᱤᱫ ᱦᱚᱸ ᱥᱟᱠᱟᱢ ᱠᱚ, ᱦᱮᱰᱮᱡ ᱪᱟᱞᱟᱜ ᱵᱟᱲᱟᱜ ᱜᱮᱹᱭᱟ ᱚᱸ ᱟᱯᱮ ᱥᱩᱨ ᱠᱚᱨᱮ ᱢᱮᱱᱟᱜᱼᱟ ᱥᱮ ᱵᱟᱱᱩᱜᱼᱟ?
ᱟᱹᱰᱤᱜ ᱜᱮ ᱫᱚᱨᱠᱟᱱᱟ ᱜᱚᱝ
ᱦᱮᱸ, ᱥᱟᱨᱡᱚᱢ ᱫᱟᱨᱮ ᱫᱚ ᱟᱵᱚ ᱥᱟᱱᱛᱟᱲ ᱦᱚᱯ- -ᱯᱚᱱᱟᱜ ᱫᱚ ᱞᱟᱠᱛᱤ ᱠᱟᱱ, ᱜᱚᱡ ᱠᱟᱱ, ᱜᱩᱨᱩ ᱠᱟᱱ, ᱡᱟᱱᱟᱢ ᱠᱟᱱ ᱡᱚᱛᱚ ᱨᱮᱜᱮ ᱞᱟᱜᱟᱜᱼᱟ᱾
ᱞᱟᱜᱟᱜ ᱜᱮᱹᱭᱟ ᱱᱚᱣᱟ ᱠᱚᱫ
ᱦᱩᱸ, ᱦᱩᱸ᱾
ᱛᱚ ᱜᱚᱝᱠᱮ, ᱟᱵᱮᱥ ᱫᱚ, ᱱᱤᱭᱟᱹ ᱵᱟᱨ ᱫᱚ ᱪᱷᱮᱜ ᱞᱮᱠᱟ ᱢᱮᱱ ᱫᱟᱞᱤᱧ ᱟᱯᱮ ᱥᱮᱡ ᱪᱮᱞᱮᱠ ᱭᱟᱱᱚᱠ ᱧᱮ ᱵᱟᱯᱞᱟ ᱵᱤᱦᱟᱹ ᱠᱚᱫᱚ ᱪᱷᱮᱞᱠᱟ, ᱯᱟᱨᱚᱢ ᱫᱟ ᱯᱮᱥᱮ ᱵᱟᱝ?
ᱩᱸ ᱱᱤᱦᱟᱹ ᱵᱟᱨ ᱛᱟᱵ ᱵᱟᱲᱟᱭᱮᱱ ᱜᱮᱹᱭᱟ, ᱜᱚᱝᱠᱮ᱾ ᱟᱭᱢᱟ ᱟᱸ ᱵᱟᱯᱞᱟ ᱵᱤᱦᱟᱹ ᱠᱚ ᱛᱟᱵ ᱵᱟᱲᱟᱭᱮᱱ ᱜᱮᱭᱟ, ᱟᱨᱚ ᱜᱚᱝᱠᱮ ᱫᱚᱢᱮ ᱱᱮᱛᱟᱨ ᱢᱟ ᱧᱮᱞᱚᱜᱚᱜ ᱠᱟᱱ, ᱠᱚᱢ ᱵᱚᱭᱮᱥ ᱨᱮᱠᱚ ᱵᱟᱯᱞᱟᱜ ᱠᱟᱱ! ᱱᱚᱣᱟ ᱵᱟᱨᱮᱛᱮ ᱟᱵᱮᱱ ᱪᱮᱫ ᱵᱮᱱ ᱞᱟᱹᱭᱟ ᱵᱮᱱ?
ᱮᱢ ᱵᱚᱭᱮᱥ, ᱠᱚᱢ ᱵᱚᱭᱮᱥ ᱨᱮ ᱠᱚᱢ ᱵᱚᱭᱮᱥ ᱨᱮ ᱵᱟᱯᱞᱟ ᱫᱚ, ᱟᱵᱚ ᱚᱱᱟ ᱫᱚᱜ, ᱟᱭᱤᱱ ᱛᱮᱫᱚ ᱩᱢ ᱫᱟᱠᱚ, ᱡᱮ ᱠᱚᱢ ᱵᱚᱭᱮᱥ ᱨᱮ ᱵᱟᱯᱞᱟ ᱫᱚ, ᱵᱟᱝ ᱩᱪᱤᱛ ᱠᱟᱱ ᱜᱮᱭᱟ᱾ ᱛᱟ ᱨᱮᱦᱚᱸ ᱠᱚ, ᱵᱟᱯᱞᱟᱜ ᱠᱟᱱ ᱜᱮᱭᱟ ᱠᱚ, ᱧᱮᱞᱚᱜ ᱦᱩᱭᱩᱜ ᱠᱟᱱ ᱜᱮᱭᱟ᱾
ᱦᱩᱸ!
ᱟᱫᱚᱵ ᱱᱟᱥᱮ ᱱᱟᱢᱵᱟᱨ ᱟᱨᱢᱟ ᱱᱮᱛᱟᱨ ᱫᱚ ᱠᱟᱹᱴᱤᱡ ᱠᱷᱚᱡ ᱜᱮᱠᱚ, ᱢᱟᱱᱮ ᱠᱚ ᱯᱷᱳᱱ-ᱯᱷᱳᱱ ᱛᱮ, ᱨᱚᱯᱚᱲ-ᱨᱚᱯᱚᱲ ᱛᱮ ᱠᱟ ᱠᱚᱨᱮ ᱠᱚ, ᱢᱟᱱᱮ ᱠᱚ ᱯᱟᱸᱡᱟ ᱡᱚᱱᱚᱜ ᱠᱟᱱᱟ!
ᱦᱮᱸ, ᱪᱮᱫ ᱵᱤᱱ ᱞᱟᱹᱭᱟ ᱜᱚᱝᱠᱮ ᱦᱩᱸ!
ᱦᱮᱸ ᱦᱟᱨᱚᱝᱠᱟ ᱠᱚᱱᱳ ᱥᱚᱢᱚᱭ ᱪᱮᱜ ᱦᱚᱪᱩᱜ! ᱢᱟᱱᱮ ᱪᱷᱮᱞᱠᱟ ᱪᱚᱸ ᱟᱠᱚ ᱦᱩᱸ! ᱛᱷᱟᱯᱟᱢ ᱥᱮᱱ ᱠᱟᱛᱮ ᱟᱫᱚ, ᱚᱲᱟᱜ ᱜᱮ ᱵᱟᱠᱚ ᱛᱟᱞᱮ ᱢᱟ ᱚᱱᱛᱮ ᱛᱚᱨᱟ ᱜᱮ ᱩᱸ ᱰᱚᱠᱚ ᱪᱟᱞᱟᱜ ᱠᱟᱱᱟ, ᱟᱫᱚ ᱪᱤᱠᱟᱹᱢ ᱢᱮᱛᱟ ᱠᱚ ᱠᱟᱱᱟ, ᱦᱩᱸ! ᱡᱳᱨ ᱚᱱᱠᱟ ᱤᱥᱠᱩᱞ, ᱠᱚᱞᱮᱡᱽ ᱤᱥᱠᱩᱞ, ᱠᱚᱡᱽ ᱦᱮᱸ
ᱦᱮᱸ ᱾ ᱟᱫᱚ ᱞᱟᱦᱟ ᱛᱟᱭᱚᱢ ᱪᱤᱱᱛᱟᱹ ᱵᱷᱟᱵᱱᱟ ᱫᱚ ᱵᱟᱝ ᱪᱟᱞᱟᱣ ᱪᱟᱞᱟᱜ-ᱟ ᱦᱮᱸᱥᱮ ᱵᱟᱝ ᱾ᱛᱟᱭᱚᱢ ᱛᱮᱫ
ᱦᱮᱸ ᱾
ᱟᱭᱢᱟ ᱞᱮᱠᱟᱱ ᱮᱴᱠᱮᱴᱚᱬᱮ ᱚᱥᱩᱵᱤᱫᱟ ᱦᱩᱭᱩᱜ-ᱟ ᱟᱨ
ᱦᱩᱸ ᱦᱩᱸ ᱾
ᱦᱮᱸ ᱦᱮᱸ ᱾ ᱟᱯᱮ ᱥᱮᱫ ᱵᱟᱯᱞᱟ ᱵᱤᱦᱟᱹ ᱱᱤᱭᱟᱹ ᱵᱟᱨ ᱫᱚ ᱪᱮᱫ ᱞᱮᱠᱟ ᱛᱟᱵ ᱛᱟᱞᱦᱮ ᱜᱚᱝᱠᱮ?
ᱟᱞᱮ ᱥᱮᱫ ᱫᱚ ᱫᱚᱢᱮ ᱮᱠᱴᱟ ᱫᱚ ᱵᱟᱹᱱᱩᱜ-ᱟ ᱾ ᱛᱚ ᱚᱭ ᱛᱟᱜ ᱮᱱᱟ ᱵᱟᱨᱭᱟ ᱨᱮᱱ ᱾
ᱚ, ᱚ ᱫᱩᱣᱟᱹᱨ ᱵᱟᱯᱞᱟ ᱜᱮ ᱥᱮ ᱮᱢᱱᱤ ᱵᱟᱦᱟ ᱥᱟᱦᱟᱣ ᱵᱟᱯᱞᱟ ᱠᱚ?
ᱚᱱᱠᱟ, ᱦᱳᱭ ᱚᱱᱠᱟ ᱪᱷᱟᱢᱰᱟ ᱢᱟᱢᱰᱟ ᱟᱛᱮᱫ ᱜᱮ ᱾
ᱟᱪᱪᱷᱟ ᱟᱪᱪᱷᱟ ᱾
ᱟᱫᱚ ᱡᱚᱛᱚ ᱟᱠᱚ ᱛᱮᱜᱮ ᱠᱚ ᱤᱫᱤᱭᱮᱫ ᱠᱚᱣᱟ
ᱦᱮᱸ ᱾ ᱱᱮᱛᱟᱨ ᱫᱚ ᱚᱱᱠᱟ ᱜᱮ ᱵᱮᱥᱤ ᱧᱮᱞ ᱧᱟᱢᱚᱜ ᱠᱟᱱᱟ, ᱠᱩᱸᱰᱮᱞ ᱧᱟᱯᱟᱢ ᱵᱟᱯᱞᱟ ᱜᱮ ᱾
ᱚᱻ
ᱵᱮᱥᱤᱨ ᱵᱷᱟᱜᱽ ᱜᱮ ᱧᱮᱞ ᱧᱟᱢᱚᱜ ᱠᱟᱱᱟ ᱦᱟᱱᱛᱮ ᱱᱟᱛᱮ ᱠᱷᱚᱱ ᱾ ᱦᱮᱸ ᱢᱟ ᱥᱮ ᱾
ᱦᱚᱸ ᱦᱚᱸ ᱾
ᱦᱩᱸ ᱾ ᱛᱟᱨᱯᱚᱨᱮ ᱜᱚᱝᱠᱮ ᱟᱯᱮ ᱥᱩᱨ ᱠᱚᱨᱮ ᱫᱚ ᱵᱟᱡᱟᱨ ᱥᱟᱦᱟᱨ ᱛᱤᱱᱟᱹᱜ ᱥᱟᱺᱜᱤᱧᱟ ᱟᱯᱮ ᱠᱚᱨᱮ ᱠᱷᱚᱡ?
ᱵᱟᱡᱟᱨ ᱠᱚ ᱫᱚ ᱛᱚ ᱢᱟᱱᱮ ᱫᱚᱢᱮ ᱮᱠᱴᱟ ᱥᱟᱸᱜᱤᱧ ᱢᱟᱱᱮ ᱥᱟᱸᱜᱤᱧ ᱦᱚᱸ ᱵᱟᱝ ᱥᱩᱨ ᱦᱚᱸ ᱵᱟᱝ ᱾ ᱟᱛᱩ ᱠᱚᱨᱮ ᱦᱚᱸ ᱧᱟᱢ ᱫᱚ ᱧᱟᱢᱚᱜ ᱡᱮᱞᱮᱠᱟ, ᱛᱟᱣ ᱮᱠᱴᱩ ᱵᱟᱡᱟᱨ ᱥᱮᱫ ᱫᱚ ᱥᱮᱱ ᱜᱮ ᱞᱟᱜᱟᱜ-ᱟ ᱾ ᱦᱮᱞᱳ, ᱚᱱᱟ ᱠᱚ ᱦᱩᱭᱩᱜ ᱛᱟᱞᱮᱭᱟ ᱯᱟᱸᱪ ᱠᱤᱞᱳᱢᱤᱴᱟᱨ ᱞᱮᱠᱟ ᱾
ᱚ, ᱫᱚᱨᱠᱟᱨ ᱡᱤᱱᱤᱥ ᱠᱚᱫᱚ ᱥᱟᱱᱟᱢᱟᱜ ᱠᱚᱜᱮ ᱧᱟᱢᱚᱜ-ᱟ ᱦᱮᱸ ᱵᱟᱝ ᱾
ᱦᱮᱸ ᱾ ᱡᱟᱦᱟᱸ ᱱᱚᱝᱠᱟ ᱟᱵᱚ ᱚᱠᱚᱭ ᱰᱮᱞᱤ ᱫᱚᱨᱠᱟᱨ ᱥᱩᱱᱩᱢ ᱵᱩᱞᱩᱢ ᱠᱚ ᱥᱟᱥᱟᱝ ᱦᱮᱸ ᱱᱚᱣᱟ ᱫᱚ ᱡᱚᱛᱚ ᱠᱤᱪᱷᱩ ᱜᱮ ᱧᱟᱢᱚᱜ-ᱟ ᱾
ᱦᱮᱸ ᱦᱮᱸ ᱾
ᱟᱫᱚ ᱵᱟᱡᱟᱨ ᱫᱚ ᱥᱮᱱ ᱜᱮ ᱞᱟᱜᱟᱜ ᱜᱮᱭᱟ ᱾
ᱚᱻ
ᱟᱫᱚ ᱯᱮ ᱥᱩᱨ ᱜᱮ ᱛᱟᱯᱮ ᱵᱟᱡᱟᱨ ᱠᱚ ᱫᱚ ᱾
ᱦᱮᱸ ᱜᱚᱝᱠᱮ ᱢᱚᱴᱟᱢᱩᱴᱤ ᱢᱤᱫᱴᱮᱱ ᱥᱩᱨ ᱨᱮᱜᱮ ᱢᱮᱱᱟᱜ-ᱟ ᱡᱚᱛᱚ ᱠᱤᱪᱷᱩ ᱫᱚᱨᱠᱟᱨ ᱠᱚᱫᱚ ᱧᱟᱢᱚᱜ-ᱟ ᱫᱚᱨᱠᱟᱨᱟᱜ ᱠᱚᱫᱚ ᱾ ᱟᱨᱚ ᱡᱩᱫᱤ ᱢᱟᱨᱟᱝ ᱧᱚᱜ ᱵᱟᱯᱞᱟ ᱵᱤᱦᱟᱹ ᱠᱚᱫᱚ ᱛᱟᱦᱚᱞᱮ ᱢᱮᱱᱟᱜ-ᱟ ᱟᱨ ᱠᱟᱹᱴᱤᱡ ᱪᱟᱞᱟᱜ ᱦᱩᱭᱩᱜ-ᱟ ᱾ ᱚᱱᱛᱮ ᱨᱮ ᱥᱟᱱᱟᱢᱟᱜ ᱜᱮ ᱵᱟᱯᱞᱟ ᱵᱤᱦᱟᱹ ᱨᱮᱱᱟᱜ ᱥᱚᱨᱚᱢᱡᱟᱢ ᱠᱚᱫᱚ ᱧᱟᱢᱚᱜ ᱜᱮᱭᱟ ᱾ ᱟᱯᱮ ᱚᱱᱛᱮ ᱫᱚ ᱪᱮᱫ ᱠᱚ ᱯᱟᱛᱟ ᱠᱚ ᱦᱩᱭᱩᱜ-ᱟ ᱜᱚᱝᱠᱮ?
ᱯᱟᱛᱟ ᱠᱚ ᱫᱚ ᱦᱩᱭᱩᱜ ᱛᱟᱞᱮ ᱜᱮᱭᱟ ᱱᱟᱦᱟᱜ ᱾ ᱵᱟᱦᱟ ᱥᱩᱨᱦᱟᱭ ᱠᱚᱫᱚ ᱢᱮᱱᱟᱜ ᱜᱮᱭᱟ
ᱦᱮᱸ ᱦᱮᱸ ᱚᱱᱟ ᱵᱟᱫᱽ ᱠᱟᱛᱮᱫ ᱟᱨ ᱪᱤᱫᱠᱟ
ᱟᱪᱪᱷᱟ ᱟᱪᱪᱷᱟ
ᱦᱚᱸ ᱦᱚᱸ ᱚᱱᱟ ᱛᱮ ᱫᱚ ᱮᱴᱟᱜ ᱮᱴᱟᱜᱟᱜ ᱦᱚᱸ ᱦᱩᱭᱩᱜ ᱠᱟᱱ ᱜᱮᱭᱟ ᱦᱮᱸ ᱵᱟᱝ ᱥᱮ
ᱦᱩᱸ
ᱦᱚᱸ
ᱢᱟᱱᱮ ᱟᱹᱰᱤᱜᱟᱱ ᱢᱮᱱᱟᱜ ᱠᱚᱣᱟ ᱥᱮ ᱟᱞᱮ ᱟᱛᱩ ᱨᱮᱱ ᱫᱚ ᱢᱮᱥᱟ ᱢᱮᱥᱤ ᱟᱫᱚ ᱛᱟᱦᱚᱞᱮ
ᱫᱤᱠᱩ ᱥᱟᱱᱛᱟᱲ ᱠᱚ ᱢᱮᱱᱟᱜ ᱠᱚᱣᱟ ᱥᱮ ᱪᱮᱫ ᱞᱮᱠᱟ?
ᱦᱮᱸ ᱡᱚᱛᱚ ᱞᱮᱠᱟᱱ ᱢᱮᱱᱟᱜ-ᱟ᱾
ᱚ ᱟᱪᱪᱷᱟ ᱛᱟᱦᱞᱮ ᱢᱟᱨᱟᱝ ᱜᱮ ᱛᱟᱯᱮᱭᱟ ᱟᱛᱩ ᱫᱚ ᱛᱟᱦᱞᱮ?
ᱦᱮᱸ ᱟᱛᱩ ᱫᱚ ᱢᱟᱨᱟᱝ ᱧᱚᱜ ᱜᱮ ᱛᱟᱞᱮᱭᱟ᱾
ᱚ ᱟᱨ ᱛᱟᱦᱚᱞᱮ ᱟᱯᱮ ᱟᱛᱩ ᱠᱚᱨᱮ ᱫᱚ ᱢᱚᱴᱟᱢᱩᱴᱤ ᱵᱟᱦᱟ ᱥᱚᱨᱦᱟᱭ ᱦᱚᱸ ᱛᱟᱦᱚᱞᱮ ᱫᱚ ᱱᱟᱯᱟᱭ ᱜᱮᱛᱚ ᱦᱩᱭᱩᱜ-ᱟ? ᱚᱱᱟ ᱰᱷᱮᱨ ᱧᱚᱜ ᱦᱚᱲ ᱡᱚᱠᱷᱚᱱ
ᱴᱷᱤᱠ ᱱᱟᱯᱟᱭ ᱜᱮ ᱱᱟᱯᱟᱭ ᱛᱮᱜᱮ ᱯᱟᱨᱚᱢᱚᱜ-ᱟ ᱡᱚᱛᱚ ᱠᱤᱪᱷᱩ
ᱚ ᱢᱟᱜᱢᱚᱬᱮᱸ ᱠᱚ ᱦᱩᱭᱩᱜ ᱛᱟᱯᱮᱭᱟ ᱥᱮ ᱟᱯᱮ ᱫᱚ?
ᱢᱟᱜ ᱢᱚᱸᱬᱮ ᱫᱚ, ᱦᱟᱸᱜ ᱢᱟᱜ ᱢᱚᱸᱬᱮ ᱠᱚᱫᱚ ᱵᱟᱝ ᱦᱩᱭᱩᱜ ᱛᱟᱞᱮᱭᱟ ᱱᱚᱛᱮ ᱫᱚ᱾ ᱢᱟᱜᱽᱢᱚᱬᱮ ᱨᱮᱢᱟ
ᱛᱟᱦᱞᱮ ᱚᱱᱮ ᱟᱹᱛᱩ ᱮᱴᱟᱜ ᱟᱹᱛᱩ ᱠᱚᱨᱮ ᱫᱚ ᱦᱩᱭᱩᱜ ᱜᱮ ᱛᱟᱦᱮᱱᱟ ᱟᱞᱮ ᱱᱚᱰᱮ ᱫᱚ ᱢᱟᱜᱽ-ᱢᱚᱬᱮᱸ ᱠᱚᱫᱚ ᱵᱟᱝ ᱦᱩᱭᱩᱜᱼᱟ᱾
ᱟᱪᱪᱷᱟ ᱟᱪᱪᱷᱟ᱾
ᱟᱯᱮ ᱦᱚᱸ ᱵᱮᱱ
ᱦᱮᱸ ᱜᱚᱠᱮ ᱟᱞᱮ ᱥᱮᱫ ᱦᱚᱸ ᱢᱟᱜ ᱢᱚᱬᱮ ᱠᱚᱫᱚ ᱟᱭᱢᱟ ᱡᱮ ᱥᱟᱱᱟᱢᱟᱜ ᱜᱮ ᱦᱩᱭᱩᱜ ᱜᱮᱭᱟ ᱟᱨ ᱵᱟᱦᱟ, ᱥᱚᱨᱦᱟᱭ ᱢᱟ ᱢᱮᱱᱟᱜ ᱜᱮ ᱚᱱᱟ ᱦᱚᱸ ᱱᱮᱛᱟᱨ ᱫᱚ ᱯᱟᱹᱦᱤᱞ ᱞᱮᱠᱟ ᱛᱚ ᱵᱟᱝ ᱧᱮᱞ ᱧᱟᱢᱚᱜ ᱠᱟᱱᱟ᱾ ᱪᱟᱞᱟᱜ ᱠᱟᱱᱟ ᱪᱟᱞᱟᱜ ᱠᱟᱱᱟ ᱵᱟᱝ ᱪᱟᱞᱟᱜ ᱠᱟᱱᱟ ᱵᱟᱝ ᱪᱟᱞᱟᱜ ᱠᱟᱱᱟ ᱦᱮᱸ ᱵᱟᱝ ᱥᱮ?
ᱦᱚᱸᱱᱚᱠᱟ ᱢᱟᱱᱮ ᱪᱟᱹᱞᱩ ᱤᱫᱤ ᱞᱮᱠᱟ
ᱦᱩᱸ ᱦᱩᱸ ᱪᱟᱹᱞᱩ ᱤᱫᱤ ᱞᱮᱠᱟ᱾ ᱱᱮᱛᱟᱨ ᱫᱚ ᱦᱚᱲ ᱠᱚᱣᱟᱜ ᱠᱟᱹᱢᱤ ᱠᱚᱦᱚᱸ ᱵᱟᱹᱲᱛᱤᱭ ᱟᱠᱟᱱ ᱛᱟᱠᱚᱣᱟ ᱥᱮ ᱪᱮ ᱵᱮᱱ ᱢᱮᱱᱟ? ᱠᱟᱹᱢᱤ ᱠᱚ ᱵᱟᱹᱲᱛᱤᱭ ᱠᱟᱱ ᱛᱟᱠᱚᱣᱟ, ᱦᱳᱭᱛᱳ ᱢᱤᱫ ᱫᱤᱱ ᱦᱚᱸ ᱵᱟᱠᱚ ᱥᱳᱢᱚᱭᱚᱜ ᱠᱟᱱᱟ ᱱᱚᱝᱠᱟ ᱦᱚᱸ ᱧᱮᱞ ᱧᱟᱢᱚᱜ ᱠᱟᱱᱟ᱾ ᱦᱩᱸ ᱠᱤᱱᱛᱩ ᱟᱵᱚᱣᱟᱜ ᱱᱚᱣᱟ ᱱᱚᱣᱟᱛᱮ ᱟᱵᱚᱣᱟᱜ ᱩᱯᱨᱩᱢ ᱠᱟᱱ ᱛᱟᱵᱚ ᱱᱚᱣᱟᱛᱮ ᱟᱵᱚ ᱫᱟᱥᱮᱫ ᱢᱤᱜ ᱠᱚᱨᱟᱣ ᱞᱟᱜᱟᱣ ᱵᱚᱱᱟ᱾ ᱥᱮ ᱢᱟᱱᱟᱣ ᱟᱹᱜᱩ ᱫᱚᱨᱠᱟᱨ ᱠᱟᱱ ᱛᱟᱵᱚᱱᱟ ᱟᱵᱚᱣᱟᱜ ᱫᱚ,
ᱟᱵᱚ ᱠᱚᱫᱚ ᱢᱟᱜ ᱢᱚᱬᱮ ᱠᱚ ᱟᱵᱚ ᱫᱚ ᱢᱟᱱᱮ ᱟᱵᱚ ᱠᱚᱲᱟᱣ ᱫᱤ ᱞᱟᱜᱟᱣ ᱟᱵᱚᱱᱟ ᱛᱚᱵᱮ ᱛᱚ ᱟᱵᱚ ᱱᱟ
ᱱᱚᱣᱟ ᱩᱯᱨᱩᱢ ᱛᱮᱫᱚ ᱛᱟᱦᱮᱱ ᱛᱮ ᱱᱚᱣᱟ ᱨᱮᱜᱮ ᱟᱵᱚ ᱩᱯᱨᱩᱢ ᱛᱟᱵᱚᱱ᱾ ᱥᱮ ᱪᱮᱜ ᱞᱮᱠᱟ ᱜᱚᱝᱠᱮ?
ᱮᱫᱚᱢ ᱱᱚᱣᱟ ᱠᱚ ᱟᱵᱚ ᱵᱟᱝ ᱠᱚ ᱨᱮᱵᱮᱱ ᱠᱷᱟᱱ ᱩᱯᱨᱩᱢ ᱠᱚ ᱟᱫᱚ ᱤᱭᱟᱹ ᱜᱮ ᱪᱟᱵᱟᱜ ᱛᱟᱵᱚᱱᱟ᱾
ᱦᱩᱸ᱾
ᱚᱱᱟ ᱠᱚᱫᱚ ᱦᱟᱸᱜ ᱠᱚᱨᱟᱣ ᱤᱫᱤ ᱞᱟᱜᱟᱣ ᱵᱚᱱ ᱜᱮᱭᱟ, ᱡᱩᱫᱤ ᱵᱚᱱ ᱟᱵᱚ ᱢᱮᱱᱛᱮ ᱵᱚᱱ ᱵᱟᱵᱚᱱ ᱠᱚᱨᱟᱭᱟ ᱛᱚᱞ ᱟᱨ ᱟᱵᱚ ᱦᱚᱸ ᱟᱵᱚᱨᱮᱱ ᱟᱨᱚ ᱯᱚᱨᱚᱵᱽ ᱛᱮᱱ ᱯᱤᱲᱦᱤ ᱩᱱᱠᱩ ᱫᱚ ᱦᱟᱸᱜ ᱟᱵᱚ ᱠᱚ ᱵᱩᱡᱷ ᱫᱟᱲᱮᱸ ᱟᱵᱚ ᱫᱚ ᱢᱟᱱᱮ ᱵᱟᱠᱚ ᱧᱟᱢᱟ ᱛᱷᱟᱞᱮ ᱠᱚ ᱦᱩᱸ
ᱪᱤᱠᱟᱹᱛᱮ ᱢᱟᱱᱮ ᱱᱚᱝᱠᱟ ᱦᱩᱭᱮᱱᱟ ᱥᱮ ᱱᱚᱣᱟ ᱠᱚ ᱪᱮᱫ ᱠᱟᱱ ᱛᱟᱞᱮᱭᱟ ᱱᱚᱣᱟ ᱟᱞᱮᱭᱟᱜ ᱨᱟᱹᱥᱠᱟᱹ ᱜᱮ ᱵᱟᱠ ᱵᱩᱡᱽ ᱫᱟᱲᱮᱭᱟᱜᱼᱟ ᱠᱚ ᱟᱫᱚ ᱵᱷᱩᱞᱵᱷᱟᱞ ᱥᱮᱫ ᱦᱮᱸ ᱰᱤᱡᱮ ᱞᱟᱜᱽᱲᱮᱸ ᱥᱮᱫ ᱠᱚ ᱪᱟᱞᱟᱜᱼᱟ ᱦᱮᱸ ᱵᱟᱝ ᱥᱮ ᱡᱟᱦᱟᱸ ᱧᱧᱟᱢᱟ ᱠᱚ ᱱᱚᱝᱠᱟ ᱠᱟᱛᱮ ᱜᱮᱛᱚ ᱵᱤᱥᱤ ᱚᱨᱥᱚᱝ ᱫᱚ ᱦᱤᱡᱩᱜ ᱠᱚ ᱠᱟᱱᱟ ᱦᱮᱸ ᱵᱟᱝ ᱥᱮ᱾ ᱦᱩᱸ
ᱱᱮᱛᱟᱨ ᱢᱟᱛᱚ ᱡᱚᱛᱚ ᱠᱚᱜᱮ ᱵᱟᱯᱞᱟ ᱚᱲᱟᱜ ᱠᱚᱨᱮ ᱦᱚᱸ ᱵᱚᱠᱥᱼᱢᱚᱠᱥ ᱠᱚ ᱟᱹᱜᱩᱭ ᱜᱮᱭᱟ ᱦᱟᱸᱜ ᱛᱩᱞᱫᱟᱹᱜ ᱴᱟᱢᱟᱠ ᱫᱚ ᱠᱷᱩᱵ ᱠᱚᱢ ᱜᱮ ᱧᱮᱞᱚᱜᱼᱟ ᱮᱱᱠᱷᱟᱱ ᱫᱚ᱾
ᱦᱮᱸ ᱦᱮᱸ,
ᱠᱷᱟᱛᱚ ᱱᱟᱜ ᱪᱷᱟᱹᱞᱩᱜ ᱠᱟᱱᱟ ᱵᱚᱠᱥ-ᱢᱚᱠᱥ ᱠᱚᱜᱮ ᱡᱟᱦᱟᱱᱟᱜ ᱯᱨᱳᱜᱨᱟᱢ ᱢᱳᱜᱨᱟᱢ ᱛᱚ ᱚᱱᱟ ᱠᱚᱜᱮ
ᱚᱱᱟ ᱠᱚᱜᱮ ᱡᱚᱛᱚ ᱠᱤᱪᱷᱩ ᱱᱤᱛ ᱫᱚ᱾ ᱴᱷᱤᱠ ᱟᱪᱷᱟ ᱟᱫᱚ ᱚᱝᱠᱟ ᱨᱮᱜᱮ ᱛᱚ ᱚᱥᱩᱵᱤᱫᱟᱜ ᱠᱟᱱ ᱛᱟᱵᱚᱱᱟ ᱥᱮ ᱟᱫᱚ ᱟᱯᱚᱣᱟᱜ ᱡᱟᱦᱟᱸ ᱩᱯᱨᱩᱢ ᱥᱮ ᱟᱵᱚ ᱡᱟᱦᱟᱸ ᱦᱟᱯᱟ ᱦᱟᱯᱲᱟᱢ ᱠᱚ ᱩᱱᱟᱹᱜ ᱪᱮᱦᱨᱟ ᱠᱚ ᱚᱻ ᱛᱚᱞ ᱫᱚᱦᱚ ᱟᱹᱜᱩ ᱠᱟᱜ ᱛᱟᱵᱚᱱᱟ ᱥᱮ ᱛᱚᱞ ᱫᱚᱦᱚ ᱟᱹᱜᱩᱭ ᱤᱫᱤᱭ ᱫᱟᱵᱚᱱ ᱚᱱᱟ ᱠᱚᱜᱮ ᱛᱚ ᱟᱵᱚ ᱵᱚᱱ ᱟᱫ ᱮᱫᱟ ᱥᱮ ᱟᱥᱛᱮ ᱟᱥᱛᱮ ᱛᱮ᱾
ᱦᱮᱸ ᱚᱱᱟ ᱫᱚ ᱟᱫᱚᱜ ᱜᱮᱭᱟ ᱡᱩᱫᱤ ᱵᱟᱵᱚᱱ ᱞᱟᱦᱟ ᱥᱮ ᱪᱟᱞᱟᱣ ᱤᱫᱤ ᱞᱮᱠᱷᱟᱱ᱾
ᱦᱮᱸ ᱢᱟ ᱛᱟᱦᱚᱞᱮ ᱜᱚᱝᱠᱮᱴ ᱚᱠᱛᱚ ᱦᱚᱸ ᱪᱟᱵᱟᱭᱮᱱ ᱛᱟᱞᱟᱝ ᱟᱭᱢᱟ